ᱦᱮᱸ ᱡᱚᱦᱟ
ᱦᱮᱸ ᱡᱚᱦᱟᱨ ᱜᱮ ᱡᱚᱦᱟᱨ ᱜᱮ᱾ ᱨᱚᱲ ᱠᱚ ᱟᱸᱡᱚᱢᱚᱜ ᱠᱟᱱᱟ?
ᱦᱮᱸ ᱮᱠᱫᱚᱢ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱛᱟᱦᱚᱞᱮ ᱱᱤᱛᱚᱜ ᱫᱚ ᱠᱟᱹᱢᱤ ᱠᱚᱫᱚ ᱵᱟᱹᱱᱩᱜ ᱛᱟᱵᱤᱱᱟ ᱦᱟᱜ᱾
ᱦᱮᱸ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ ᱟᱵᱤᱱ ᱫᱚ ᱛᱟᱦᱚᱞᱮ ᱪᱮᱫ ᱠᱚᱵᱤᱱ ᱪᱤᱠ ᱠᱟᱹ ᱵᱟᱲᱟᱭ ᱜᱮᱭᱟ ᱱᱚᱝᱠᱟ ᱚᱲᱟᱜ ᱨᱮᱜᱮ ᱠᱟᱹᱢᱤ ᱠᱚᱜᱮ ᱥᱮ ᱡᱟᱦᱟᱱᱟᱜ ᱚᱱᱠᱟ
ᱢᱟᱱᱮ ᱚᱲᱟᱜ ᱨᱮ ᱠᱟᱹᱢᱤ ᱵᱚᱞᱛᱮ ᱱᱤᱛᱚᱜ ᱫᱚ ᱱᱚᱜ-ᱚᱭ ᱚᱞᱚᱜ ᱯᱟᱲᱦᱟᱜ ᱜᱮ ᱪᱟᱞᱟᱜ ᱠᱟᱱᱟ ᱛᱚ, ᱢᱟᱱᱮ ᱢᱩᱪᱟᱹᱫ ᱥᱮᱫ ᱪᱟᱞᱟᱜ ᱠᱟᱱᱟ ᱦᱟᱸᱜ᱾ ᱟᱨ ᱚᱱᱟ ᱤᱭᱟᱹ ᱠᱚᱢᱯᱨᱤᱴᱤᱵᱷ ᱮᱠᱡᱟᱢ ᱠᱚᱨᱮᱱᱟᱜ ᱯᱨᱤᱯᱟᱨᱮᱥᱚᱱ ᱦᱟᱛᱟᱣ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ᱾
ᱦᱚᱸ ᱟᱨ ᱛᱟᱦᱚᱞᱮ ᱢᱤᱫᱴᱮᱡ ᱜᱚᱢᱠᱮᱧ ᱠᱩᱞᱤᱭᱮᱫ ᱢᱮᱭᱟ ᱡᱮ ᱢᱮᱱᱫᱟᱹᱧ ᱟᱯᱮ ᱥᱮᱫ ᱡᱟᱦᱟᱸ ᱦᱚᱜᱼᱚᱭ ᱛᱚ ᱟᱵᱩ ᱟᱨᱠᱤ ᱤᱭᱟᱹ ᱪᱟᱞᱟᱜ ᱠᱟᱱᱟ ᱡᱮ ᱟᱵᱚᱣᱟᱜ ᱢᱟ ᱱᱚᱜᱼᱚᱭ ᱟᱨᱠᱤ ᱪᱤᱠᱤ ᱢᱮᱱᱟᱜ ᱠᱟᱫᱟ᱾
ᱦᱩᱸ ᱦᱩᱸ ᱦᱩᱸ᱾
ᱱᱚᱣᱟ ᱪᱤᱠᱤ ᱫᱚ ᱢᱟᱱᱮ ᱟᱯᱮ ᱥᱮᱡ ᱫᱚ ᱪᱮᱫ ᱞᱮᱠᱟ ᱟᱨᱠᱤ ᱤᱭᱟᱹ ᱢᱮᱱᱟᱜ-ᱟ ᱯᱟᱥᱱᱟᱣ ᱠᱟᱱᱟ? ᱛᱮ ᱪᱮᱫᱠᱟ ᱚᱞᱚᱜ ᱯᱟᱲᱦᱟᱜ ᱪᱟᱞᱟᱜ ᱠᱟᱱᱟ?
ᱪᱤᱠᱤ ᱨᱮᱱᱟᱜ ᱯᱟᱥᱱᱟᱣᱟ ᱵᱟᱝ?
ᱦᱮᱸ᱾
ᱪᱤᱠᱤ ᱢᱚᱴᱟᱢᱩᱴᱤ ᱯᱟᱥᱱᱟᱣ ᱫᱚ ᱟᱹᱰᱤ ᱜᱟᱱ ᱡᱟᱭᱜᱟ ᱨᱮᱜᱮ ᱯᱟᱥᱱᱟᱣ ᱠᱟᱱᱟ ᱟᱞᱮ ᱚᱱᱟ ᱫᱷᱟᱨᱮ ᱯᱟᱥᱮ ᱨᱮ᱾ ᱠᱤᱪᱷᱩ ᱠᱤᱪᱷᱩ ᱮᱞᱟᱠᱟ ᱨᱮᱛᱮᱫ ᱜᱮ ᱩᱱᱟᱹᱜ ᱪᱚᱞ ᱵᱟᱹᱱᱩᱜ-ᱟ᱾
ᱦᱚᱸ᱾
ᱠᱤᱪᱷᱩ ᱠᱤᱪᱷᱩ ᱮᱞᱟᱠᱟ ᱨᱮᱫᱚ ᱢᱟᱱᱮ ᱤᱥᱠᱩᱞ ᱠᱚᱨᱮ ᱦᱚᱸᱠᱚ ᱯᱟᱲᱦᱟᱣᱮᱫ ᱠᱚᱜᱮᱭᱟ ᱵᱟᱝᱟ ᱢᱮᱱᱛᱮ ᱵᱟᱝᱟ᱾ ᱤᱥᱩᱞ ᱠᱚᱨᱮ ᱦᱚᱸᱠᱚ ᱯᱟᱲᱦᱟᱣᱮᱫ ᱠᱚᱜᱮᱭᱟ ᱠᱤᱱᱛᱩ ᱟᱹᱰᱤ ᱜᱟᱱ ᱡᱟᱭᱜᱟ ᱨᱮᱫᱚ ᱚᱝᱠᱟ ᱵᱟᱝ, ᱩᱱᱟᱹᱜ ᱤᱭᱟᱹᱛᱮ ᱟᱹᱣᱨᱤᱭᱟ ᱟᱨᱠᱤ᱾ ᱟᱫᱚ ᱵᱮᱯᱟᱨ ᱦᱩᱭᱩᱜ ᱠᱟᱱᱟ ᱯᱟᱲᱦᱟᱣ ᱨᱮᱱᱟᱜ ᱡᱟᱭᱜᱟ ᱵᱟᱝ ᱛᱟᱦᱮᱸ ᱞᱮᱱᱠᱷᱟᱱ ᱢᱟᱹᱱᱢᱤ ᱯᱟᱲᱦᱟᱜ-ᱟᱭ ᱚᱠᱟ ᱨᱮ? ᱟᱫᱚ ᱛᱚᱵᱩ ᱨᱮᱦᱚᱸ ᱢᱚᱴᱟᱢᱩᱴᱤ ᱠᱤᱪᱷᱩ ᱠᱤᱪᱷᱩ ᱡᱟᱭᱜᱟ ᱨᱮᱫᱚ ᱪᱤᱠᱟᱹᱜ ᱠᱟᱱᱟ ᱱᱚᱝᱠᱟ ᱯᱨᱟᱭᱵᱷᱮᱴ ᱤᱭᱟᱹ ᱠᱟᱛᱮ ᱜᱮᱠᱚ ᱯᱟᱲᱦᱟᱣᱮᱫ ᱠᱚᱣᱟ ᱟᱨᱠᱤ᱾ ᱢᱟᱱᱮ ᱡᱮᱨᱚᱠᱚᱢ ᱤᱛᱩᱱ ᱟᱥᱲᱟ ᱠᱚ ᱤᱭᱟᱹ ᱠᱟᱛᱮ ᱜᱮ, ᱠᱷᱩᱵᱽ ᱠᱚᱢ ᱜᱮ ᱚᱱᱠᱟ ᱫᱚ ᱢᱟᱱᱮ ᱦᱟᱭᱟᱨ ᱮᱰᱩᱠᱮᱥᱚᱱ ᱞᱮᱵᱮᱞ ᱨᱮᱱᱟᱜ ᱤᱥᱠᱩᱞ ᱫᱚ ᱢᱮᱱᱟᱜ-ᱟ ᱟᱨ ᱢᱤᱫ ᱢᱤᱫᱴᱤᱡ ᱢᱮᱱᱟᱜ-ᱟ ᱚᱵᱚᱥᱳᱭ ᱟᱞᱮ ᱡᱷᱟᱲᱜᱨᱟᱢ ᱨᱮᱫᱚ ᱢᱟᱱᱮ ᱢᱮᱫᱽᱱᱤᱯᱩᱨ ᱚᱱᱟ ᱡᱷᱟᱲᱜᱨᱟᱢ ᱨᱮ ᱚᱱᱟ᱾ ᱥᱟᱱᱛᱟᱞᱤ ᱢᱤᱰᱤᱭᱟᱢ ᱛᱮ ᱚᱸᱰᱮ ᱫᱚ ᱯᱩᱨᱟᱹ ᱴᱳᱴᱟᱞᱤ ᱜᱮ ᱥᱟᱱᱛᱟᱞᱤ ᱢᱤᱰᱤᱭᱟᱢ ᱴᱷᱤᱠ ᱜᱮᱭᱟ᱾
ᱚᱱᱟ ᱜᱚᱲ ᱵᱮᱛᱟ ᱥᱮᱡ ᱨᱮ ᱚᱱᱛᱮᱧ ᱟᱸᱡᱚᱢ ᱠᱟᱜ ᱜᱮ ᱢᱮᱱᱟᱜ-ᱟ ᱚᱠᱟ ᱥᱮᱜ ᱨᱮ?
ᱦᱮᱸ ᱦᱮᱸ ᱚᱱᱮ, ᱚᱱᱮ ᱛᱚ ᱡᱷᱟᱲᱜᱨᱟᱢ ᱨᱮ ᱢᱮᱱᱟᱜ-ᱟ ᱢᱤᱫᱴᱤᱡ ᱥᱟᱱᱛᱟᱞᱤ ᱢᱤᱰᱤᱭᱟᱢ᱾ ᱚᱸᱰᱮ ᱫᱚ ᱡᱷᱚᱛᱚ ᱜᱮ ᱯᱩᱨᱟᱹ ᱢᱟᱫᱽᱫᱷᱚᱢᱤᱠ ᱫᱷᱟᱨᱤᱡ ᱤᱭᱟ. ᱢᱟᱫᱽᱫᱷᱚᱢᱤᱠ ᱤᱭᱟᱹ ᱠᱚ ᱡᱚᱛᱚ ᱥᱟᱱᱛᱟᱞᱤ ᱢᱤᱰᱤᱭᱟᱢ ᱜᱮ᱾
ᱦᱩᱸ, ᱵᱟᱝ ᱱᱚᱛᱮᱱᱤᱡ ᱜᱮ ᱢᱤᱫᱴᱮᱡ ᱦᱮᱸ, ᱜᱚᱲᱵᱮᱛᱟ ᱪᱮᱫ ᱨᱟᱭᱯᱩᱨ ᱥᱮ ᱪᱮᱫ ᱠᱚ ᱢᱮᱛᱟᱜ-ᱟ, ᱚᱱᱛᱮᱱᱤᱡ ᱜᱮ ᱢᱤᱫᱴᱮᱡ ᱠᱚᱲᱟ ᱟᱨ ᱠᱤ ᱧᱟᱢ ᱠᱟᱫᱟᱭ ᱚᱸᱰᱮ᱾ ᱚᱱᱟ ᱫᱚ ᱯᱩᱨᱟᱹ ᱥᱟᱱᱛᱟᱞᱤ ᱢᱤᱰᱤᱭᱟᱢ ᱠᱟᱱᱟ ᱥᱟᱱᱛᱟᱞᱤ ᱦᱚᱸ, ᱵᱟᱝᱞᱟ ᱦᱚᱸ ᱵᱟᱱᱟᱨ ᱛᱮᱜᱮ ᱠᱚ ᱯᱟᱲᱦᱟᱣ ᱠᱚᱣᱟ᱾ ᱡᱟᱦᱟᱸᱭ ᱜᱤᱫᱽᱨᱟᱹ ᱡᱟᱦᱟᱱᱟᱜ ᱠᱩᱥᱤᱣᱟᱜ-ᱟ ᱦᱚᱭᱛᱳᱭ ᱢᱮᱱᱠᱷᱟᱱ ᱤᱧ ᱫᱚ ᱥᱟᱱᱛᱟᱞᱤ ᱢᱤᱰᱤᱭᱟᱢ ᱛᱮᱜᱮ ᱵᱳᱭᱤᱧ ᱯᱟᱲᱦᱟᱜ-ᱟ, ᱟᱨ ᱥᱟᱱᱛᱟᱞᱤ ᱜᱮᱠᱚ ᱯᱟᱲᱦᱟᱣᱮᱭᱟ ᱟᱨ
ᱦᱩᱸ᱾
ᱵᱟᱠᱷᱟᱡ ᱵᱟᱝᱞᱟ ᱨᱮᱜᱮ᱾ ᱚᱸᱰᱮᱻ ᱢᱤᱫᱴᱮᱡ ᱫᱟᱫᱟ ᱦᱚᱲ ᱜᱮ ᱟᱨᱠᱤ ᱚᱸᱰᱮ ᱪᱟᱞᱟᱜ ᱜᱮᱭᱟᱭ ᱛᱚ᱾
ᱟᱪᱪᱷᱟ ᱟᱪᱪᱷᱟ᱾ ᱟᱹᱵᱤᱱ ᱫᱚ ᱛᱟᱦᱞᱮ ᱥᱟᱶ ᱢᱟᱱᱮ ᱞᱟᱹᱭ ᱫᱟᱞᱤᱧ ᱟᱵᱤᱱ ᱫᱚ ᱛᱟᱦᱞᱮ ᱥᱟᱱᱛᱟᱞᱤ ᱛᱮᱜᱮᱵᱤᱱ ᱯᱟᱲᱦᱟᱣ ᱠᱟᱱᱟ ᱥᱮ, ᱥᱮ ᱪᱮᱫ ᱮᱴᱟᱜ ᱥᱟᱵᱡᱮᱠᱴ ᱠᱚᱛᱮᱵᱤᱱ ᱯᱟᱲᱦᱟᱣ ᱠᱟᱱᱟ?
ᱩᱸᱻ ᱥᱟᱵᱡᱮᱠᱴ ᱫᱚ ᱮᱴᱟᱜ ᱥᱟᱵᱡᱮᱠᱴ ᱠᱟᱱᱟ ᱟᱫᱚ ᱜᱮᱡᱩᱭᱮᱥᱚᱱ ᱠᱚᱨᱮ ᱛᱟᱦᱮᱸ ᱠᱟᱱᱟ ᱟᱨᱠᱤ᱾
ᱟᱪᱪᱷᱟ ᱟᱪᱪᱷᱟ ᱞᱟᱹᱭ ᱵᱟᱝ᱾
ᱦᱮᱸ ᱜᱨᱮᱡᱩᱭᱮᱥᱚᱱ ᱨᱮ ᱦᱟᱛᱟᱣ ᱦᱩᱭ ᱞᱮᱱᱟ, ᱚᱱᱟ ᱚᱠᱛᱚ, ᱩᱱ ᱚᱠᱛᱚ ᱯᱟᱲᱦᱟᱣ ᱦᱩᱭ ᱠᱟᱱᱟ ᱟᱫᱚ ᱦᱮᱸ ᱠᱟᱞᱪᱟᱨ ᱦᱩᱭᱩᱜ ᱜᱮᱭᱟ ᱱᱚᱝᱠᱟ ᱜᱮ, ᱱᱤᱭᱟᱹ ᱠᱚᱨᱮ ᱪᱟᱞᱟᱣ ᱦᱩᱭᱩᱜ ᱜᱮᱭᱟ᱾ ᱟᱨ ᱟᱵᱚ ᱡᱮᱦᱮᱛᱩ ᱱᱤᱭᱟᱹ ᱫᱚ ᱟᱵᱚᱣᱟᱜ ᱢᱤᱫᱴᱮᱡ ᱤᱭᱟᱹ ᱠᱟᱱᱟ ᱛᱚ ᱱᱤᱡᱮᱥᱥᱚ ᱠᱟᱱ ᱛᱟᱵᱚᱱᱟ ᱟᱵᱚᱣᱟᱜ ᱞᱮᱝᱜᱩᱭᱮᱡ ᱠᱟᱱᱟ᱾ ᱛᱟᱨᱯᱚᱨᱮ ᱢᱤᱫᱴᱮᱡ ᱴᱟᱱ ᱛᱚ ᱛᱟᱦᱮᱱ ᱜᱮᱭᱟ᱾ ᱡᱮ ᱵᱟᱝ ᱦᱮᱸ ᱟᱞᱮᱭᱟᱜ ᱦᱮᱸ ᱡᱚᱛ ᱛᱚ ᱮᱴᱟᱜ ᱡᱟᱹᱛ ᱠᱚᱣᱟᱜ ᱡᱮᱢᱚᱱ ᱡᱟᱦᱟᱸᱛᱤᱱᱟᱹᱜ ᱞᱟᱦᱟᱜ ᱠᱟᱱᱟ ᱚᱝᱠᱟᱜᱮ ᱟᱵᱚᱣᱟᱜ ᱦᱮᱸ ᱤᱭᱟᱹ ᱦᱚᱸᱵᱚ ᱞᱟᱦᱟ ᱤᱫᱤᱭᱟ ᱡᱚᱛᱚ᱾ ᱛᱟᱦᱞᱮ ᱛᱤᱱᱟᱹᱜ ᱟᱵᱚᱣᱟᱜ ᱞᱟᱦᱟᱜ-ᱟ, ᱚᱱᱟ ᱫᱚ ᱟᱵᱚᱣᱟᱜ ᱜᱮ ᱢᱟᱹᱱ ᱥᱮ ᱡᱟᱦᱟᱱᱟᱜ ᱟᱨᱠᱤ ᱞᱟᱹᱴᱩᱜ ᱛᱟᱵᱚᱱᱟ᱾
ᱴᱷᱤᱠ ᱴᱷᱤᱠ ᱢᱟᱱᱮ ᱵᱮᱯᱟᱨ, ᱵᱮᱯᱟᱨ ᱦᱩᱭᱩᱜ ᱠᱟᱱᱟ ᱟᱵᱚ ᱡᱮᱱᱟᱨᱮᱥᱚᱱ ᱱᱤᱛᱚᱜ ᱡᱟᱦᱟᱸ ᱛᱤᱱᱟᱹᱜ ᱜᱮ ᱢᱮᱱᱟᱜ ᱠᱚᱣᱟ ᱥᱮᱠᱚ ᱨᱟᱠᱟᱵ ᱠᱟᱱᱟ ᱡᱟᱦᱟᱸ ᱾ ᱛᱤᱱᱟᱹᱜ ᱜᱮ ᱥᱴᱩᱰᱮᱱᱴ ᱢᱟᱱᱮ ᱯᱟᱹᱴᱷᱩᱣᱟᱹ ᱠᱚ ᱜᱤᱫᱽᱨᱟᱹ ᱠᱚ ᱾
ᱦᱩᱸ ᱾
ᱱᱤᱛᱚᱜ ᱠᱚ ᱚᱞᱚᱜ ᱯᱟᱲᱦᱟᱜ ᱠᱟᱱᱟ ᱥᱮ ᱢᱟᱱᱮ? ᱡᱟᱦᱟᱸᱭ ᱠᱟᱹᱴᱤᱡ ᱪᱩᱞᱩᱝᱠᱩ ᱥᱤᱠᱠᱷᱤᱛᱚᱜ ᱠᱟᱱᱟ ᱩᱱᱠᱩ ᱫᱚ ᱢᱚᱴ ᱢᱩᱩᱴᱤ, ᱢᱟᱱᱮ ᱱᱟᱭᱤᱱᱴᱤ ᱯᱟᱨᱥᱮᱱ ᱜᱤᱫᱽᱨᱟᱹ ᱟᱵᱚ ᱥᱟᱱᱛᱟᱲ ᱥᱚᱢᱟᱡᱽ ᱨᱮᱱ ᱜᱤᱫᱽᱨᱟᱹ ᱦᱟᱸᱜ ᱟᱨᱠᱤ ᱾ ᱢᱚᱴᱟᱢᱩᱴᱤ ᱚᱞᱪᱤᱠᱤ ᱪᱮᱛᱟᱱ ᱨᱮᱫᱚ ᱠᱤᱪᱷᱩ ᱨᱮᱦᱚᱸ ᱴᱟᱱ ᱫᱚ ᱢᱮᱱᱟᱜ ᱜᱮᱛᱟ ᱠᱚᱣᱟ ᱟᱨ᱾ ᱚᱱᱟ ᱥᱟᱞᱟᱜ ᱡᱚᱲᱤᱛ ᱦᱚᱸ ᱢᱮᱱᱟᱜ ᱠᱚ ᱠᱚ ᱜᱮᱭᱟ ᱠᱩᱥᱤ ᱦᱚᱸᱠᱚ ᱠᱩᱥᱤᱭᱟᱜ ᱜᱮᱭᱟ ᱧᱮᱞ ᱦᱚᱞᱤᱧ ᱧᱮᱞ ᱟᱠᱟᱫ ᱠᱚᱣᱟ ᱾ ᱟᱨ ᱵᱮᱯᱟᱨ ᱦᱩᱭᱩᱜ ᱠᱟᱱᱟ ᱠᱤᱪᱷᱩ ᱜᱤᱫᱽᱨᱟᱹ ᱵᱟᱠᱚ ᱯᱟᱲᱟᱜ ᱨᱮᱦᱚᱸ ᱚᱞ ᱪᱤᱠᱤᱛᱮ ᱠᱤᱱᱛᱩ ᱚᱱᱟ ᱪᱮᱛᱟᱱ ᱨᱮ ᱫᱚᱨᱚᱫ ᱫᱚ ᱢᱮᱱᱟᱜ-ᱟ᱾ ᱛᱟᱠᱚ ᱟᱨᱠᱤ ᱦᱮᱸ ᱾
ᱠᱷᱟᱱ ᱱᱚᱣᱟ ᱜᱮ ᱫᱚᱨᱠᱟᱨ ᱢᱮᱱᱟᱜᱼᱟ ᱠᱟᱨᱚᱱ ᱾ ᱱᱚᱝᱠᱟ ᱡᱩᱚᱫᱤ ᱡᱟᱦᱟᱸᱭ ᱥᱟᱱᱛᱟᱞᱤ ᱡᱩᱫᱤ ᱵᱟᱭ ᱯᱟᱲᱦᱟᱣᱟ ᱵᱟᱝ ᱠᱤᱪᱷᱩ ᱧᱮᱞ ᱦᱩᱭ ᱟᱠᱟᱱᱟᱟᱱᱟ ᱾ ᱱᱤᱭᱟᱹ ᱠᱚᱨᱮ ᱡᱟᱦᱟᱸᱭ ᱠᱚ ᱦᱚᱭᱛᱚ ᱟᱠᱚ ᱡᱟᱦᱱᱟᱜ ᱵᱷᱟᱜᱮᱟᱜ ᱜᱮ ᱵᱷᱟᱜᱤ ᱵᱷᱟᱜᱤ ᱾ ᱦᱮᱸ ᱞᱟᱹᱴᱩ ᱯᱳᱥᱴ ᱨᱮ ᱦᱚᱭᱛᱳ ᱟᱠᱚ ᱫᱚᱠᱚ ᱠᱟᱹᱢᱤᱭᱟ ᱟᱫᱚ ᱩᱱᱠᱩ ᱠᱚᱨᱮᱱ ᱜᱤᱫᱽᱨᱟᱹ ᱠᱚᱫᱚ ᱧᱮᱞ ᱦᱩᱭᱩᱜ, ᱠᱟᱱᱟ ᱡᱮ᱾ ᱢᱟᱱᱮ ᱮᱴᱟᱜ ᱞᱮᱝᱜᱩᱭᱮᱡᱽ ᱥᱮ ᱤᱝᱞᱤᱥ ᱞᱮᱝᱜᱩᱭᱮᱡᱽ ᱛᱮ ᱤᱝᱞᱤᱥ ᱢᱤᱰᱤᱭᱟᱢ ᱠᱚᱨᱮ ᱠᱚ ᱯᱟᱲᱦᱟᱜᱼᱟ᱾ ᱟᱫᱚ ᱩᱱᱠᱩ ᱠᱚᱫᱚ ᱱᱚᱣᱟ ᱠᱚᱫᱚ ᱩᱱᱟᱹᱜ ᱫᱚ ᱢᱟᱱᱮ ᱤᱭᱟᱹ ᱵᱟᱹᱱᱩᱜ ᱟᱠᱟᱜ ᱛᱟᱠᱚᱣᱟ ᱟᱨᱠᱤ ᱡᱮ᱾ ᱯᱟᱲᱦᱟᱜ ᱢᱮᱱᱛᱮ ᱯᱟᱲᱦᱟᱜ ᱠᱟᱱᱟᱭ ᱚᱱᱟ ᱨᱮ ᱯᱟᱲᱦᱟᱣ ᱠᱟᱛᱮᱫ ᱪᱮᱫ ᱦᱩᱭᱩᱜᱼᱟ ᱥᱮ ᱪᱮᱫ ᱪᱮᱠᱟᱜᱼᱟ᱾ ᱾ ᱱᱚᱝᱠᱟ ᱟᱨᱠᱤ ᱦᱮᱸ ᱾ ᱟᱫᱚ ᱪᱮᱫ ᱫᱚᱦᱚ ᱠᱟᱜ ᱠᱷᱟᱡ ᱫᱚ ᱟᱭᱟᱜ ᱜᱮ ᱵᱷᱟᱜᱤ ᱛᱚ ᱡᱟᱦᱟᱸ ᱛᱤᱥ ᱦᱚᱭᱛᱚ ᱾ ᱡᱩᱫᱤ ᱤᱧ ᱱᱚᱜᱼᱚᱭ ᱱᱤᱛᱚᱜ ᱤᱧ ᱪᱮᱫ ᱫᱚᱦᱚ ᱟᱠᱟᱫᱟ ᱾ ᱮᱵᱟᱨ ᱤᱧ ᱜᱮ ᱡᱩᱫᱤ ᱡᱟᱦᱟᱱᱟᱜ ᱡᱟᱦᱟᱱᱟᱜ ᱤᱧ ᱧᱟᱢ ᱞᱮᱠᱷᱟᱡ ᱟᱫᱚ ᱞᱟᱹᱴᱩ ᱯᱚᱨᱤᱥᱴᱟᱢ ᱛᱟᱦᱮᱸ ᱞᱮᱱ ᱠᱷᱟᱱ ᱛᱠᱷᱚᱱ ᱦᱳᱭᱛᱳ, ᱠᱤᱪᱷᱩ ᱦᱚᱭᱛᱳ ᱟᱞᱮ ᱚᱱᱟ ᱠᱚᱨᱮᱱ ᱦᱚᱲ ᱠᱚ ᱫᱟᱹᱵᱤ ᱠᱮᱫᱟ ᱡᱮ ᱵᱟᱝ ᱱᱚᱝᱠᱟ ᱟᱵᱚᱣᱟᱜ, ᱤᱭᱟᱹ ᱵᱚ ᱪᱟᱹᱞᱩᱭᱟ ᱛᱟᱦᱞᱮ ᱤᱥᱠᱩᱞ ᱠᱚᱨᱮ ᱡᱟᱦᱟᱱᱟᱜ ᱠᱚᱨᱮ ᱵᱚ ᱪᱟᱹᱞᱩᱭᱟ ᱛᱟᱦᱞᱮ ᱫᱚ᱾ ᱦᱚᱭᱛᱚ ᱛᱚᱠᱷᱚᱱ ᱠᱚ ᱧᱮᱞᱮᱫ ᱠᱚᱣᱟ ᱡᱮ ᱦᱚᱭ ᱛᱚ ᱚᱠᱚᱭ ᱯᱟᱲᱦᱟᱣ ᱠᱚᱣᱟ ᱠᱤᱝᱵᱟ ᱚᱠᱚᱭᱮ ᱪᱮᱫ ᱟᱠᱚᱣᱟ ᱛᱚᱠᱷᱚᱱ ᱾ ᱱᱮ ᱦᱚᱲ ᱜᱮᱢ ᱞᱟᱹᱭ ᱫᱟᱲᱮᱭᱟᱜᱼᱟ ᱵᱟᱝ ᱤᱧ ᱵᱟᱲᱟᱭᱟ ᱤᱧ ᱯᱟᱲᱦᱟᱣ ᱠᱚᱣᱟ ᱾ ᱦᱚᱳᱭᱛᱳ ᱯᱷᱨᱤ ᱛᱮᱜᱮᱧ ᱯᱟᱲᱦᱟᱣ ᱠᱮᱫ ᱠᱚᱣᱟ ᱡᱟᱦᱟᱱᱟᱜ ᱜᱮ ᱵᱟᱹᱧ ᱦᱟᱛᱟᱣ ᱞᱮᱫᱟ᱾ ᱚᱱᱠᱟ ᱜᱚᱲᱚ ᱜᱚᱲᱚᱢ ᱮᱢ ᱫᱟᱲᱮᱭᱟᱜᱼᱟ ᱢᱳᱴ ᱠᱟᱛᱷᱟ ᱟᱨᱠᱤ ᱾ ᱜᱚᱲᱚ ᱮᱢ ᱡᱩᱛᱩᱜᱼᱟ᱾ ᱱᱚᱝᱠᱟᱟ ᱜᱮ ᱱᱤᱭᱟᱹ ᱠᱚᱨᱮ ᱦᱚᱸ ᱢᱤᱫᱴᱮᱡ ᱢᱮᱱᱟᱜ ᱟᱠᱟᱫ ᱟᱞᱮᱦᱚᱸ ᱢᱤᱫᱴᱮᱡ ᱟᱥᱲᱟ ᱟᱭᱢᱟ ᱢᱮᱱᱟᱜᱼᱟ᱾ ᱟᱫᱚ ᱚᱱᱟ ᱠᱚᱨᱮ ᱚᱱᱠᱟ ᱪᱟᱞᱟᱜ᱾ ᱪᱟᱞᱟᱜ ᱠᱟᱱ ᱜᱮᱭᱟ ᱟᱨᱠᱤ ᱯᱟᱲᱦᱟᱣᱮᱫ ᱠᱚᱣᱟ ᱠᱚ ᱜᱤᱫᱽᱨᱟᱹ ᱠᱚ᱾ ᱟᱹᱛᱩ ᱟᱹᱛᱩ ᱨᱮ ᱚᱱᱠᱟ ᱠᱟᱹᱴᱤᱡ ᱠᱟᱹᱴᱤᱡ ᱤᱭᱟᱹ ᱠᱚ ᱵᱟᱹᱭᱥᱟᱹᱣ ᱠᱟᱫᱟ ᱫᱠᱷᱟᱱ ᱴᱨᱟᱭᱵᱮᱞ ᱥᱤᱥᱴᱩᱰᱮᱱᱴ ᱢᱟᱱᱮ ᱦᱚᱲ᱾ ᱡᱟᱦᱟᱸ ᱛᱤᱱᱟᱹ ᱢᱮᱱᱟᱜ ᱠᱟᱜ ᱠᱚᱣᱟ ᱦᱚᱲ ᱟ ᱟᱹᱛᱩᱳ ᱠᱚᱨᱮ ᱚᱱᱟ ᱠᱚᱨᱮ ᱢᱮᱱᱟᱜᱼᱟ᱾ ᱚᱸᱰᱮ ᱪᱟᱞᱟᱣ ᱠᱟᱛᱮᱜ ᱢᱚᱴᱟ ᱢᱩᱩᱴᱤ ᱥᱮᱛᱟᱜ ᱵᱮᱞᱟ ᱵᱳᱭ᱾ ᱥᱚᱨᱠᱟᱨ ᱵᱮᱞᱟ ᱪᱟᱞᱟᱣ ᱠᱟᱛᱮ ᱯᱟᱲᱦᱟᱣ ᱠᱚ ᱦᱩᱭᱩᱜᱼᱟ ᱟᱫᱚ ᱚᱱᱟ ᱫᱚ ᱢᱤᱫᱴᱮᱱ ᱵᱮᱥᱚᱨᱠᱟᱨᱤ ᱠᱟᱱᱟ᱾ ᱛᱚ ᱵᱮᱥᱚᱨᱠᱟᱨ ᱠᱷᱚᱡ ᱠᱚ ᱤᱭᱟᱹ ᱟᱠᱟᱫ ᱞᱮᱭᱟ᱾
ᱟᱪᱪᱷᱟ,
ᱦᱮᱸ ᱟᱨ ᱥᱚᱨᱠᱟᱨᱤ ᱵᱷᱟᱵᱮ ᱨᱮᱢᱟ ᱟᱹᱰᱤ, ᱥᱚᱨᱠᱟᱨᱤ ᱵᱷᱟᱵᱮ ᱫᱚ ᱟᱞᱮ ᱱᱚᱛᱮ ᱫᱚ ᱟᱹᱰᱤ ᱠᱚᱢ ᱜᱮᱭᱟ ᱢᱟᱱᱮ ᱟᱹᱰᱤ ᱠᱚᱢ ᱜᱮ ᱪᱟᱹᱞᱩ ᱢᱮᱱᱟᱜᱼᱟ᱾
ᱜᱚᱴᱟ ᱜᱮ ᱚᱱᱠᱟᱜ ᱠᱚᱢ ᱜᱮᱭᱟ ᱮ ᱠᱚᱱᱚ ᱵᱩᱡᱷᱟᱹᱣ ᱥᱮ ᱢᱟᱱᱮ, ᱟᱹᱰᱤ ᱜᱟᱱ ᱡᱟᱭᱜᱟ ᱨᱮᱜᱮ ᱯᱨᱟᱭᱵᱷᱮᱴ ᱛᱮᱠᱚ ᱯᱟᱲᱦᱟᱣᱮᱫ ᱠᱚᱣᱟ, ᱟᱫᱚ ᱡᱟᱭᱦᱳᱠ ᱢᱚᱴᱟᱢᱩᱴᱤ ᱪᱟᱹᱞᱩᱜ ᱠᱟᱱᱟ ᱟᱫᱚ ᱥᱚᱨᱠᱟᱨ ᱵᱟᱭ ᱯᱟᱨᱢᱤᱥ, ᱵᱟᱭ ᱮᱢ ᱞᱮᱠᱷᱟᱱ ᱫᱚ ᱪᱮᱫ ᱵᱚᱱ ᱪᱤᱠᱟᱹ ᱫᱟᱲᱮᱭᱟᱜᱼᱟᱵ ᱢᱟ,
ᱦᱮᱸ ᱟᱫᱚ ᱟᱥᱛᱮ ᱟᱥᱛᱮ ᱛᱮᱦᱜ ᱱᱚᱝᱠᱟᱟᱜ ᱜᱮ ᱦᱜ ᱪᱟᱹᱞᱩᱜᱼᱟ ᱟᱫᱚ,
ᱦᱮᱸ ᱢᱚᱴᱟ ᱢᱩᱴᱤ ᱟᱵᱚᱣᱟᱜ ᱥᱟᱯᱳᱴ ᱴᱷᱤᱠ ᱴᱷᱟᱠ ᱛᱟᱦᱮᱸ ᱞᱮᱱᱠᱷᱟᱱ ᱫᱚ ᱛᱮᱦᱮᱧ ᱵᱟᱝ ᱨᱮᱦᱚᱸ ᱜᱟᱯᱟ ᱨᱮᱦᱚᱸ ᱦᱩᱭᱩᱜ ᱜᱮᱭᱟ᱾
ᱵᱟᱹᱭ ᱵᱟᱹᱭ ᱛᱮ ᱢᱚᱴᱟᱢᱩᱴᱤ ᱟᱹᱰᱤ ᱜᱟᱱ ᱥᱴᱩᱰᱮᱱᱴ ᱜᱮ ᱧᱮᱞ ᱟᱠᱟᱫ ᱠᱚᱞᱤᱧ ᱟᱞᱤᱧ ᱜᱟᱛᱮ ᱠᱚᱲᱟ ᱟᱨ ᱢᱚᱴᱟᱢᱩᱴᱤᱧ ᱧᱮᱞ ᱵᱟᱲᱟ ᱟᱠᱟᱫ ᱠᱚᱣᱟ ᱟᱹᱰᱤ ᱜᱟᱱ ᱜᱮ ᱥᱟᱱᱛᱟᱞᱤ ᱠᱚᱛᱮ ᱯᱟᱲᱦᱟᱜ ᱠᱟᱱᱟ ᱱᱤᱛᱚᱜ ᱢᱚᱴᱟᱢᱩᱴᱤ ᱦᱟᱭᱟᱨ ᱮᱰᱩᱠᱮᱥᱚᱱ ᱮᱫᱟ ᱠᱚ ᱮᱱᱮ ᱠᱚ ᱮᱢᱮ ᱠᱚ ᱠᱚᱨᱟᱣᱮᱜ-ᱟ ᱵᱤ ᱮᱰ ᱠᱚ ᱠᱚᱨᱟᱣᱮᱜ-ᱟ, ᱢᱚᱴᱟᱢᱴᱤ ᱦᱟᱭᱟᱨ ᱮᱰᱩᱠᱮᱥᱚᱱ ᱠᱚ ᱟᱨᱠᱤ ᱦᱮᱸ ᱛᱟᱨᱯᱚᱨᱮ ᱯᱤᱭᱮᱪᱰᱤ ᱠᱚᱦᱚᱸ ᱠᱚ ᱠᱚᱨᱟᱣᱮᱫ ᱜᱮᱭᱟ᱾
ᱦᱮᱸ ᱯᱤᱭᱤᱪ ᱰᱤ ᱠᱚ ᱟᱭᱢᱟ ᱠᱚ ᱠᱚᱨᱟᱣ ᱮᱫᱟ᱾
ᱦᱮᱸ ᱢᱚᱴᱟ ᱢᱩᱴᱤ ᱞᱟᱦᱟᱜ ᱠᱟᱱ ᱜᱮᱭᱟ᱾
ᱦᱮᱸ ᱟᱞᱮ ᱡᱚᱠᱷᱚᱱ ᱯᱨᱚᱛᱷᱚᱢ ᱥᱮᱫ ᱞᱮ ᱛᱟᱦᱮᱸ ᱠᱟᱱᱟ ᱞᱚᱠᱰᱟᱣᱩᱱ ᱞᱟᱦᱟ ᱥᱮᱡ ᱯᱚᱱᱮᱨᱚ ᱥᱮᱡ ᱟᱨᱠᱤ ᱚᱱᱠᱟ ᱥᱳᱞᱞᱳ ᱥᱮᱫ ᱩᱱ ᱚᱠᱛᱚ ᱫᱚ ᱚᱱᱠᱟ ᱥᱟᱱᱛᱟᱲ ᱦᱚᱲ ᱦᱚᱸ ᱱᱚᱰᱮ ᱵᱟᱠᱚ ᱛᱟᱦᱮᱸ ᱠᱟᱱᱟ᱾ ᱥᱟᱱᱛᱟᱲ ᱠᱚᱲᱟ ᱦᱚᱸ ᱟᱹᱰᱤ ᱠᱚᱢ ᱠᱚ ᱛᱟᱦᱮᱸ ᱠᱟᱱᱟ ᱟᱫᱚ ᱡᱮᱢᱱᱤ ᱦᱮᱸ ᱟᱫᱚ ᱦᱟᱱᱛᱮᱱ ᱠᱷᱚᱡ ᱠᱚ ᱵᱩᱡᱷᱟᱹᱣ ᱠᱮᱫᱟ ᱛᱟᱨᱯᱚᱨᱮ ᱱᱚᱜᱚᱭ ᱥᱛᱟᱞᱤ ᱟᱨᱠᱤ ᱚᱸᱰᱮ ᱟᱥᱛᱮ ᱟᱥᱛᱮ ᱛᱮ ᱵᱟᱲᱟᱭ ᱠᱮᱫ ᱠᱷᱟᱡ ᱠᱩ ᱥᱟᱺᱜᱤᱧ ᱨᱮᱱ ᱦᱚᱲ ᱠᱚ ᱟᱭᱢᱟ ᱠᱚ ᱵᱷᱚᱨᱛᱤᱭᱮᱱᱟ ᱛᱚᱠᱷᱚᱱ ᱠᱷᱚᱱ ᱫᱚ ᱟᱫᱚ ᱱᱚᱰᱮ ᱥᱟᱱᱛᱟᱲ ᱠᱚᱲᱟ ᱠᱚ ᱦᱚᱸ ᱰᱷᱮᱨ ᱪᱟᱵᱟᱭᱮᱱᱟ᱾ ᱟᱨ ᱯᱤ ᱮᱭᱤᱪ ᱰᱤ ᱥᱠᱚᱞᱟᱨ ᱦᱚᱸᱠᱩ ᱰᱷᱮᱨ ᱪᱟᱵᱟᱭᱮᱱᱟ ᱟᱭᱢᱟ ᱱᱮᱛᱟᱨ ᱫᱚ ᱢᱮᱱᱟᱜ ᱟᱠᱟᱫ ᱠᱚᱣᱟ ᱯᱨᱚᱛᱤᱴᱤ ᱢᱟᱱᱮ ᱛᱚᱠᱷᱚᱱ ᱫᱚ ᱵᱟᱠᱚ ᱧᱟᱢᱚᱜ ᱠᱟᱱ ᱛᱟᱦᱮᱸᱱᱟ ᱱᱮᱛᱟᱨ ᱫᱚ ᱟᱭᱢᱟ ᱢᱮᱱᱟᱜ ᱟᱠᱟᱫ ᱠᱚᱣᱟ᱾
ᱦᱮᱸ ᱦᱮᱸ ᱯᱮᱨᱮᱡ ᱪᱟᱵᱟᱣ ᱠᱟᱱᱟ ᱠᱚ᱾
ᱦᱮ ᱯᱮᱨᱮᱡ ᱪᱟᱵᱟᱣ ᱠᱟᱫᱟ ᱠᱚ ᱟᱨᱦᱚᱸ ᱱᱚᱝᱠᱟ ᱜᱮ ᱡᱩᱫᱤ ᱪᱟᱞᱩ ᱵᱟᱲᱟ ᱞᱮᱱᱠᱷᱟᱡ ᱵᱷᱟᱜᱤ ᱦᱩᱭᱩᱜᱼᱟ ᱟᱨᱠᱤ᱾
ᱦᱮᱸ ᱦᱮᱸ ᱪᱟᱞᱩᱜ-ᱟ ᱚᱱᱠᱟ ᱵᱟᱹᱭ ᱵᱟᱹᱭ ᱛᱮ ᱪᱟᱞᱩᱜᱼᱟ ᱟᱵᱟᱨ ᱪᱟᱹᱞᱩ ᱠᱟᱱᱟ ᱱᱚᱣᱟ ᱫᱚ ᱦᱟᱸᱜ ᱟᱵᱚ ᱦᱚᱸᱛᱚ ᱵᱟᱵᱚᱱ ᱟᱲᱟᱜ ᱜᱤᱰᱤᱭᱟᱜᱼᱟ ᱦᱮᱸ ᱪᱟᱹᱞᱩ ᱟᱠᱟᱱᱟ ᱪᱟᱹᱞᱩᱜᱼᱟ᱾
ᱱᱚᱝᱠᱟ ᱜᱮ ᱡᱷᱚᱛᱚᱱᱟᱜ ᱜᱮ ᱢᱚᱴᱟ ᱢᱩᱴᱤ ᱪᱟᱞᱩ ᱤᱫᱤ ᱦᱩᱭᱩᱜ ᱛᱟᱵᱚᱱᱟ᱾
ᱦᱩᱸ᱾
ᱵᱟᱹᱭ ᱵᱟᱹᱭᱛᱮ ᱥᱤᱠᱠᱷᱟᱨ ᱦᱟᱨᱴᱟᱜ ᱵᱚᱱ ᱵᱟᱹᱲᱛᱤ ᱤᱫᱤ ᱞᱮᱠᱷᱟᱱ ᱜᱮ ᱚᱴᱳᱢᱮᱴᱤᱠ ᱟᱵᱚᱣᱟᱜ ᱥᱚᱢᱟᱡᱽ ᱦᱚᱸ ᱥᱩᱫᱷᱨᱟᱹᱣ ᱤᱫᱤᱜᱼᱟ᱾ ᱴᱷᱤᱠ ᱜᱮᱭᱟ᱾ ᱟᱨ ᱱᱚᱝᱠᱟ ᱟᱯᱮ ᱮᱚᱱᱛᱮ ᱚᱝᱠᱟ ᱮᱱᱮᱡ ᱥᱮᱨᱮᱧ ᱯᱟᱛᱟ ᱢᱮᱞᱟ ᱯᱟᱛᱟ ᱯᱚᱨᱚᱵᱽ ᱠᱚᱫᱚ ᱡᱚᱛᱚ ᱢᱚᱴᱟᱢᱩᱴᱤ ᱴᱷᱤᱠᱴᱷᱟᱠ ᱜᱮ ᱦᱩᱭᱩᱜ ᱜᱮᱭᱟ?
ᱦᱮᱸ ᱴᱷᱤᱠ ᱴᱷᱟᱠ ᱜᱮ ᱦᱳᱭᱳᱜ-ᱟ ᱟᱫᱚ ᱟᱞᱮᱥᱮᱫ ᱫᱚ ᱚᱱᱮ ᱴᱟᱭᱤᱢ ᱛᱷᱚᱲᱟ ᱤᱭᱟᱹ ᱧᱚᱜ ᱜᱮᱭᱟ ᱥᱮ ᱟᱯᱮ ᱡᱮᱢᱚᱱ ᱯᱩᱥ ᱵᱚᱸᱜᱟ ᱯᱮ ᱤᱭᱟᱹ ᱟᱞᱮ ᱡᱮᱢᱚᱱ ᱯᱩᱥ ᱵᱚᱸᱜᱟ ᱞᱮ ᱥᱚᱨᱚᱦᱟᱭᱟ ᱟᱯᱮ ᱫᱚ ᱥᱚᱨᱦᱟᱭ ᱵᱚᱸᱜᱟ᱾
ᱦᱩᱸ ᱦᱩᱸ ᱦᱩᱸ᱾
ᱥᱚᱨᱦᱟᱭ ᱠᱚ ᱫᱤᱱᱴᱟᱜ ᱜᱮ ᱛᱷᱚᱲᱟ ᱤᱭᱟᱹᱣ ᱠᱟᱱᱟ ᱚᱱᱟ ᱟᱨ ᱵᱟᱹᱠᱤ ᱠᱚᱫᱚ ᱴᱷᱤᱠ ᱜᱮᱭᱟ ᱟᱨ ᱟᱞᱮᱥᱮᱜ ᱫᱚ ᱡᱟᱦᱟᱸ ᱢᱟᱜ ᱢᱚᱬᱮ ᱛᱮᱫ ᱵᱟᱝ ᱦᱩᱭᱩᱜᱼᱟ᱾
ᱟᱪᱪᱷᱟ ᱟᱪᱪᱷᱟ᱾
ᱵᱟᱦᱟ ᱦᱳᱭᱳᱜ-ᱟ ᱚᱱᱟᱜᱮ ᱟᱨ ᱠᱤᱪᱷᱩ ᱠᱤᱪᱷᱩ ᱦᱚᱭᱛᱚ ᱢᱮᱱᱟᱜ ᱠᱟᱫᱟ ᱡᱮᱢᱚᱱ ᱨᱩᱸᱰᱟᱹ
ᱠᱚ ᱞᱟᱹᱭᱟ ᱨᱩᱸᱰᱟᱹ ᱫᱚ ᱵᱟᱝ ᱦᱩᱭᱩᱜ ᱜᱮᱭᱟ ᱟᱞᱮᱥᱮᱜ ᱫᱚ᱾ ᱢᱟᱱᱮ ᱢᱤᱫ ᱵᱟᱨ ᱟᱨᱠᱤ ᱤᱭᱟ ᱢᱮᱱᱟᱜᱼᱟ ᱚᱱᱟ ᱠᱚᱫᱚ ᱯᱟᱥᱮᱡ ᱤᱥᱠᱤᱯ ᱠᱟᱫᱟ ᱠᱚ ᱟᱨᱠᱤ ᱵᱟᱠᱚ ᱠᱚᱨᱟᱣᱫᱟ᱾
ᱦᱳᱭ ᱚᱱᱟ ᱠᱚᱫᱚ ᱟᱫᱚ ᱪᱮᱫ ᱞᱮᱠᱟ ᱢᱟᱱᱮ ᱵᱚᱪᱷᱚᱨ ᱯᱚᱨ ᱵᱚᱪᱷᱚᱨ ᱤᱭᱟᱹ ᱠᱟᱛᱮ ᱵᱟᱹᱭ ᱵᱟᱹᱭᱛᱮ ᱦᱤᱲᱤᱧ ᱦᱮᱡ ᱠᱟᱱᱟ᱾ ᱮᱞᱟᱠᱟ ᱵᱷᱤᱛᱛᱤᱠ ᱠᱤᱪᱷᱩ ᱚᱱᱟ ᱫᱚ ᱤᱭᱟᱹ ᱠᱟᱱᱟ ᱟᱨᱠᱤ ᱢᱩᱪᱟᱹᱫ ᱠᱟᱱᱟ᱾
ᱱᱚᱛᱮ ᱱᱤᱭᱟᱹ ᱟᱨᱠᱤ ᱤᱭᱟᱹ ᱪᱟᱞᱟᱣ ᱟᱠᱟᱱᱟ ᱯᱟᱞᱴᱟᱣ ᱪᱟᱞᱟᱣ ᱟᱠᱟᱱᱟ ᱱᱚᱛᱮ ᱫᱚ ᱦᱚᱭᱛᱚ ᱱᱤᱭᱟᱹ ᱫᱚ ᱡᱷᱟᱲᱠᱷᱚᱸᱰ ᱨᱮᱱᱟᱜ ᱡᱟᱦᱟᱸ ᱫᱩᱢᱠᱟ ᱴᱚᱴᱷᱟ ᱨᱮᱱᱟᱜ ᱡᱟᱦᱟᱸ ᱞᱮᱠᱟ ᱠᱟᱞᱪᱟᱨ ᱠᱚ ᱢᱮᱱᱟᱜᱼᱟ᱾ ᱚᱱᱮ ᱚᱱᱟ ᱠᱟᱞᱪᱟᱨ ᱠᱚ ᱱᱚᱛᱮ ᱫᱚ ᱧᱮᱞᱚᱜᱼᱟ ᱧᱮᱞ ᱧᱟᱢᱚᱜᱼᱟ᱾
ᱦᱩᱸ ᱦᱩᱸ ᱦᱩᱸ ᱦᱩᱸ
ᱦᱮᱸ
ᱛᱚᱵᱮ ᱢᱚᱴ ᱢᱩᱩᱴᱤ ᱡᱷᱚᱛᱚ ᱡᱤᱱᱤᱥ ᱜᱮ ᱡᱟᱦᱟᱸ ᱢᱟᱨᱟᱝ ᱢᱟᱨᱟᱝ ᱟᱜ ᱡᱤᱱᱤᱥ ᱚᱱᱟ ᱠᱚᱫᱚ ᱢᱮᱱᱟᱜ ᱜᱮ ᱛᱟᱵᱚᱱᱟ᱾ ᱴᱷᱤᱠᱜᱮᱭᱟ ᱟᱨ ᱚᱱᱠᱟ ᱜᱮ ᱱᱚᱜᱚᱭ ᱛᱚ ᱨᱚᱯᱚᱲ ᱵᱟᱲᱟ ᱦᱩᱭᱩᱜ ᱠᱟᱱ ᱜᱮᱭᱟ ᱟᱹᱰᱤ ᱜᱟᱱ ᱦᱚᱲ ᱥᱟᱞᱟᱜ ᱜᱮ ᱟᱨᱢᱚᱴ ᱢᱚᱴᱟᱢᱩᱴᱤ ᱵᱟᱲᱟᱭᱚᱜ ᱠᱟᱱᱟ ᱟᱹᱰᱤ ᱜᱟᱱ ᱢᱚᱴᱟᱢᱩᱴᱤ ᱟᱯᱰᱮᱴ ᱦᱮᱡ ᱠᱟᱱᱟ ᱜᱮᱭᱟ ᱦᱟᱸᱜ ᱟᱵᱚᱣᱟᱜ ᱥᱠᱼᱼᱼ ᱥᱚᱢᱟᱡ ᱪᱮᱛᱟᱱ ᱨᱮᱦᱚᱸ ᱦᱮᱸ ᱛᱚᱵᱮ ᱟᱹᱰᱤ ᱜᱟᱱ ᱡᱟᱭᱜᱟ ᱦᱚᱸ ᱱᱤᱛᱚᱜ ᱦᱚᱸ ᱯᱟᱹᱪᱷᱞᱟᱹ ᱨᱮ ᱢᱮᱱᱟᱜ ᱜᱮᱭᱟ ᱚᱱᱠᱟ ᱦᱚᱸ ᱵᱟᱲᱟᱭᱚᱜᱼᱼ
ᱦᱮᱸ ᱢᱮᱱᱟᱜ ᱫᱚ ᱟᱭᱢᱟ ᱜᱮ ᱢᱮᱱᱟᱜᱼᱟ ᱢᱟᱱᱮ ᱮᱠᱷᱚᱱ ᱫᱚᱼᱼ ᱨᱚᱡᱜᱟᱨ ᱫᱚ ᱵᱟᱵᱩ ᱞᱟᱦᱟᱣ ᱟᱠᱟᱱᱟ ᱞᱟᱦᱟ ᱫᱚ ᱛᱚᱵᱮ ᱞᱟᱦᱟᱜ ᱠᱟᱱ ᱛᱟᱵᱚᱱᱟ᱾ ᱛᱚᱵᱮ ᱞᱟᱦᱟᱜ ᱠᱟᱱ ᱛᱟᱵᱳᱱᱟ ᱟᱨᱠᱤ ᱦᱮᱸᱼᱼ ᱦᱮᱸ ᱟᱥᱛᱮ ᱟᱥᱛᱮ ᱛᱮ ᱦᱚᱸᱼᱼ
ᱟᱸ
ᱟᱫᱚ ᱞᱟᱦᱟ ᱪᱟᱞᱟᱜ ᱛᱟᱵᱚ ᱱᱟ ᱦᱟᱸᱜ ᱱᱚᱝᱠᱟ ᱜᱮ ᱡᱩᱫᱤ ᱡᱩᱢᱤᱫ ᱫᱟᱲᱮ ᱛᱟᱦᱮᱱ ᱛᱟᱵᱚᱱᱟ ᱵᱟᱝ ᱢᱤᱫ ᱫᱤᱱ ᱫᱚ ᱢᱤᱫ ᱫᱤᱱ ᱫᱚ ᱦᱟᱸᱜ ᱞᱟᱦᱟᱜ ᱜᱮᱭᱟᱼᱼ
ᱦᱮᱸ ᱱᱤᱦᱟᱹᱛᱤ ᱱᱤᱦᱟᱹᱛᱤ ᱞᱟᱦᱟᱜ ᱜᱮ ᱪᱮᱫᱟᱜ ᱵᱟᱝ ᱞᱟᱦᱟᱜ-ᱟ ᱟᱵᱚᱣᱟᱜ ᱪᱮᱥᱴᱟ ᱢᱮᱱᱟᱜ ᱜᱮᱭᱟ᱾ ᱡᱷᱚᱛᱚ ᱦᱚᱲ ᱠᱚ ᱪᱮᱥᱴᱟ‌ ᱠᱟᱜ ᱜᱮᱭᱟ ᱟᱫᱟᱱ ᱢᱤᱫ ᱵᱟᱨ ᱦᱚᱲ ᱵᱚ ᱠᱚ ᱪᱮᱥᱼᱼᱼ ᱪᱮᱜ ᱢᱮᱛᱟ ᱠᱚᱣᱟ ᱩᱱᱠᱩ ᱫᱚ ᱱᱤᱛᱚᱜ ᱫᱚ ᱚᱱᱟ ᱫᱚ ᱵᱟᱭ ᱞᱟᱹᱭ ᱜᱟᱱᱚᱜᱼᱟ ᱠᱤᱱᱛᱩ ᱡᱟᱦᱟᱸᱭ ᱠᱚ ᱥᱮᱬᱟᱭᱮᱫᱼᱟ ᱡᱟᱦᱟᱸᱭᱼᱼᱼ ᱠᱚ ᱵᱟᱲᱟᱭᱮᱜ-ᱟ ᱵᱩᱡᱷᱟᱹᱣᱮᱜᱼᱟ ᱠᱚ ᱱᱚᱣᱟ ᱡᱤᱱᱤᱥ ᱟᱵᱚᱣᱟᱜ ᱥᱚᱢᱟᱡ ᱠᱚ ᱵᱩᱡᱷᱟᱹᱣ ᱠᱟᱜ-ᱟ᱾ ᱴᱷᱤᱠᱜᱮᱭᱟ ᱩᱱᱠᱩ ᱫᱚ ᱦᱚᱲ ᱫᱚ ᱢᱟᱴᱟᱢᱩᱴᱤ ᱴᱷᱤᱠᱜᱮᱭᱟ ᱱᱚᱣᱟ ᱪᱮᱛᱟᱱ ᱨᱮᱠᱚ ᱠᱟᱹᱢᱤ ᱠᱟᱱᱟ᱾ ᱮᱵᱟᱨ ᱟᱦᱮ ᱵᱟᱦᱨᱮ ᱡᱟᱦᱟᱸ ᱨᱮᱜᱮ ᱠᱚ ᱛᱟᱦᱮᱱ ᱱᱚᱣᱟ ᱪᱮᱛᱟᱱ ᱨᱮ ᱫᱩᱞᱟᱹᱲ ᱢᱮᱱᱟᱜ ᱛᱟᱠᱚᱣᱟ᱾ ᱱᱚᱣᱟ ᱥᱟᱞᱟᱜ ᱡᱟᱦᱟᱸ ᱛᱤᱱᱟᱹᱜ ᱜᱮ ᱠᱟᱹᱢᱤ ᱦᱩᱭᱩᱜ ᱡᱛᱯᱲᱟᱶ ᱠᱚᱼᱼ ᱦᱮᱸ ᱡᱚᱯᱲᱟᱣ ᱢᱮᱱᱟᱜ ᱠᱟᱜ ᱠᱚᱣᱟ ᱛᱟᱦᱮᱱ ᱠᱟᱱ ᱜᱮᱭᱟ ᱠᱚ᱾ ᱦᱮ ᱥᱮ ᱟᱫᱚ ᱯᱚᱨᱛᱮ ᱦᱮ ᱯᱚᱨᱛᱮᱼᱼᱼ ᱪᱮᱫ ᱦᱩᱭᱩᱜᱼᱟ ᱵᱟᱝ ᱦᱩᱭᱩᱜᱼᱟ ᱚᱱᱟᱫᱚ ᱟᱵᱚ ᱦᱚᱸ ᱵᱟᱵᱚᱱ ᱵᱟᱲᱟᱭᱟ ᱠᱤᱱᱛᱩ ᱟᱵᱚᱣᱟᱜ ᱡᱟᱦᱟᱸ ᱠᱚ᱾
ᱦᱮᱸ ᱵᱟᱝ ᱟᱫᱚ ᱱᱚᱠᱟ᱾ ᱪᱟᱞᱟᱣ ᱞᱮᱱ ᱠᱷᱟᱡ ᱫᱚ ᱤᱧᱟᱜ ᱟᱨᱠᱤ ᱢᱚᱱᱮ ᱦᱩᱭᱩᱜ ᱠᱟᱱᱟ ᱡᱮ ᱞᱟᱦᱟᱜ ᱜᱮᱭᱟ ᱦᱚᱭ ᱛᱚ ᱱᱚᱠᱟ ᱟᱵᱚ ᱡᱮᱦᱮᱛᱩ ᱩᱱᱟᱹᱜ ᱱᱮᱛᱟ ᱫᱚᱵᱚᱼᱼᱼ ᱞᱟᱦᱟ ᱛᱮᱫᱚ ᱱᱚᱝᱠᱟ ᱫᱚ ᱵᱟᱝ ᱛᱟᱦᱮᱸ ᱠᱟᱱᱟ ᱛᱚ ᱱᱩᱱᱟᱹᱜ ᱫᱚ ᱵᱟᱠᱚ ᱤᱭᱟᱹᱣ ᱟᱠᱟᱱ ᱛᱟᱦᱮᱸ ᱱᱟᱼᱼᱼ ᱱᱳ ᱤᱭᱟᱹ ᱫᱚ ᱵᱟᱝ ᱛᱟᱦᱮᱸ ᱠᱟᱱᱟ ᱱᱮᱛᱟᱨ ᱫᱚ ᱟᱹᱰᱤ ᱡᱚᱲᱟᱞᱳ ᱧᱚᱜ ᱥᱮ ᱟᱹᱰᱤ ᱟᱸᱴ ᱜᱮ ᱡᱩᱢᱤᱫ ᱫᱟᱲᱮ ᱡᱩᱢᱤᱫ ᱠᱟᱱᱟ ᱠᱚ ᱡᱮ ᱵᱟᱝ ᱱᱤᱭᱟᱹ ᱟᱞᱮ ᱞᱮ ᱠᱚᱨᱟᱣ ᱜᱮᱭᱟᱞᱮ᱾ ᱱᱚᱜᱠᱟ ᱢᱤᱴᱮ ᱢᱚᱱᱳᱚᱵᱷᱟᱵ ᱦᱮᱡ ᱟᱠᱟᱱᱟ ᱟᱨᱠᱤ᱾ ᱟᱞᱮᱭᱟᱜ ᱱᱤᱭᱟᱹ ᱠᱟᱱᱟ ᱫᱚ ᱟᱞᱮᱭᱟᱜ ᱫᱟᱹᱵᱤ ᱫᱚ ᱢᱟᱱᱟᱣ ᱜᱮ ᱦᱩᱭᱩᱜ-ᱟ ᱟᱨ ᱟᱞᱮᱫᱚ ᱱᱚᱶᱟ ᱫᱚ ᱪᱤᱠᱤ ᱫᱚᱞᱮ ᱯᱟᱥᱱᱟᱣ ᱜᱮᱭᱟᱞᱮ᱾ ᱟᱞᱮᱭᱟᱜ ᱫᱚ᱾
ᱦᱚᱸ ᱵᱟᱝᱻᱟ ᱥᱤᱠᱠᱷᱟᱨ ᱦᱟᱴᱴᱟᱜ ᱞᱟ ᱟᱹᱞᱤᱧ ᱥᱤᱠᱠᱷᱟᱨ ᱦᱟᱴᱼᱼᱼ ᱮᱴᱟᱜ ᱠᱟᱹᱴᱤᱡ ᱡᱩᱫᱤ ᱵᱟᱹᱲᱛᱤ ᱤᱫᱤᱜ ᱠᱟᱱ ᱜᱮᱭᱟ ᱵᱟᱹᱲᱛᱤᱜ ᱠᱟᱱ ᱜᱮᱭᱟ ᱟᱨ ᱱᱚᱝᱠᱟ ᱦᱟᱨ ᱛᱮᱜᱮ ᱡᱩᱫᱤ ᱥᱤᱠᱼᱼᱼ ᱠᱟᱨ ᱦᱟᱴ ᱨᱮᱱᱟᱜ ᱟᱵᱚᱣᱟᱜ ᱥᱚᱢᱟᱡ ᱨᱮ ᱢᱟᱱᱮ ᱵᱟᱹᱲᱛᱤᱜᱼᱟ ᱛᱟᱦᱚᱞᱮ ᱠᱷᱟᱱ ᱫᱚ ᱯᱨᱚᱵᱞᱮᱢ ᱵᱟᱝ ᱦᱩᱭᱩᱜᱼᱟ᱾ ᱢᱟᱱᱮ ᱵᱮᱯᱟᱨ ᱦᱳᱭᱳᱜ ᱠᱟᱱᱟ ᱟᱵᱚ ᱡᱮᱨᱚᱠᱚᱢ ᱢᱟᱲᱟᱝ ᱟᱜ ᱠᱤᱪᱷᱩ ᱫᱤᱱ ᱞᱟᱦᱟ ᱨᱮᱱᱟᱜ ᱜᱮ? ᱩᱱᱟᱹᱜ ᱫᱚ ᱜᱤᱫᱽᱨᱟᱹ ᱯᱤᱫᱽᱨᱟᱹ ᱠᱚᱦᱟ ᱵᱟᱠᱚ ᱯᱟᱲᱦᱟᱜ ᱛᱟᱦᱮᱸᱫ ᱴᱷᱤᱠ ᱜᱮᱭᱟᱤᱱᱛᱩ ᱱᱤᱛᱚᱜ ᱱᱤᱛᱚᱜ ᱫᱚ ᱢᱟᱱᱮ ᱟᱹᱰᱤ ᱜᱟᱱ ᱜᱮᱠᱚ ᱯᱟᱲᱦᱟᱜ ᱠᱟᱱᱟ ᱦᱮᱸᱥᱮ ᱟᱨᱠᱚ ᱯᱟᱲᱦᱟᱣ ᱞᱮᱱ? ᱠᱷᱟᱱ ᱜᱮ ᱜᱤᱫᱽᱨᱟᱹ ᱠᱚ ᱵᱩᱡᱷᱟᱹᱣᱟ ᱟᱨ ᱜᱤᱫᱽᱨᱟᱹ ᱠᱚ ᱵᱩᱡᱷᱟᱹᱣ ᱞᱮᱠᱷᱟᱱ ᱜᱮ ᱩᱱᱠᱩ ᱥᱮᱬᱟ ᱞᱮᱠᱷᱟᱱ ᱟᱠᱚ ᱦᱚᱸᱠᱚ ᱵᱩᱡᱷᱟᱹᱣᱟ ᱯᱟᱲᱦᱟᱜ ᱨᱮᱱᱟᱜ ᱢᱩᱞᱚᱴᱟᱜ ᱪᱮᱫ᱾ ᱥᱮᱸᱬᱟ ᱞᱮᱠᱷᱟᱱ ᱪᱮᱫ ᱦᱩᱭ ᱫᱟᱲᱮᱭᱟᱜᱼᱟ ᱴᱷᱤᱠ ᱜᱮᱭᱟ᱾ ᱛᱚ ᱚᱱᱠᱟᱜᱮ ᱥᱤᱠᱠᱷᱟ ᱨᱮᱱᱟᱜ ᱦᱟᱨ ᱴᱟᱜ ᱵᱟᱲᱦᱟᱣ ᱞᱮᱱᱠᱷᱟᱱ ᱜᱮ ᱚᱴᱳᱢᱮᱴᱤᱠᱼᱼ ᱡᱷᱚᱛᱚᱱᱟᱜ ᱜᱮ ᱵᱟᱹᱲᱛᱤ ᱪᱟᱞᱟᱜᱼᱟ ᱦᱮᱸᱥᱮ᱾
ᱦᱮᱸᱦᱮᱸ
ᱦᱩᱸ ᱦᱩᱸ
ᱴᱷᱤᱠ ᱜᱮᱭᱟ ᱛᱟᱦᱚᱞᱮ ᱜᱚᱝᱠᱮ᱾
ᱴᱷᱤᱠ ᱜᱮᱭᱟ ᱛᱟᱦᱚᱞᱮ ᱟᱹᱰᱤ ᱟᱭᱢᱟ ᱥᱟᱨᱦᱟᱣ᱾ ᱟᱹᱰᱤ ᱠᱤᱪᱷᱩ ᱞᱟᱝ ᱨᱚᱯᱚᱲᱮᱱᱟ ᱴᱟᱭᱤᱢ ᱦᱚᱸ ᱦᱩᱭᱮᱱ ᱛᱟᱞᱟᱝ ᱦᱮᱸᱥᱮ ᱴᱷᱤᱠ ᱜᱮᱭᱟ ᱛᱟᱦᱚᱞᱮ ᱢᱟ ᱡᱚᱦᱟᱨ᱾
ᱦᱟᱸ ᱡᱚᱦᱟᱨ